ᱦᱮᱞᱳ᱾
ᱜᱮ᱾
ᱦᱳᱭ ᱜᱚᱝᱠᱮ ᱦᱳᱭ ᱡᱚᱦᱟᱸᱨ ᱜᱮ᱾
ᱦᱮᱸ ᱡᱚᱸᱦᱟᱨ ᱜᱮ ᱟᱡ ᱦᱮᱸ ᱜᱚᱝᱠᱮ ᱱᱟᱯ ᱯᱟᱭ ᱵᱟᱲᱟ ᱜᱮᱭᱟᱞᱤᱧ ᱟᱨ ᱟᱹᱵᱤᱱ ᱫᱚ?
ᱦᱳᱭ ᱟᱹᱞᱤᱧ ᱦᱚᱸ ᱢᱚᱴᱟᱢᱩᱴᱤ ᱱᱤᱛ ᱵᱷᱳᱨ ᱫᱚ ᱡᱤᱣᱤ ᱡᱟᱹᱛᱤ ᱠᱚᱦᱚᱸ ᱱᱟᱯᱟᱭ ᱵᱟᱲᱟ ᱜᱮ ᱢᱮᱱᱟᱜ ᱠᱟᱫ ᱛᱟᱹᱞᱤᱧᱟ ᱟᱨ ᱥᱟᱶᱛᱮ ᱚᱲᱟᱜ ᱨᱮᱱ ᱦᱚᱲ ᱠᱚᱦᱚᱸ ᱱᱟᱯᱟᱭ ᱜᱮ ᱢᱮᱱᱟᱜ ᱵᱟᱲᱟ ᱠᱚᱣᱟ ᱠᱟᱜ ᱠᱚᱣᱟ᱾ ᱪᱟᱸᱫᱳ ᱵᱟᱵᱟᱣᱟᱜ ᱫᱟᱭᱟ ᱟᱥᱤᱨᱵᱟᱫ ᱛᱮ᱾
ᱦᱳᱭ ᱦᱳᱭ᱾
ᱛᱚᱵᱮ ᱦᱳᱭ ᱚ ᱱᱤᱛᱚᱜ ᱫᱚ ᱦᱟᱸᱜ
ᱦᱚᱸᱚᱭ
ᱦᱳᱭ, ᱦᱳᱭ ᱞᱟᱹᱭ ᱵᱮᱱ?
ᱦᱮᱸ ᱟᱪᱪᱷᱟ ᱜᱚᱝᱠᱮ ᱟᱨ ᱢᱤᱫᱴᱟᱝ ᱟᱹᱞᱤᱧᱟᱜ ᱢᱤᱫᱴᱟᱝ ᱡᱟᱦᱟᱸ ᱡᱟᱦᱟᱸ ᱚᱱᱟ ᱥᱟᱠᱟᱢ ᱤᱭᱟᱹ ᱛᱮ ᱞᱤᱧ ᱨᱚᱯᱚᱲ ᱠᱟᱱᱟ ᱞᱟᱹᱭ ᱟᱵᱤᱱ ᱠᱟᱱᱟ ᱞᱤᱧ ᱦᱮᱸ᱾
ᱦᱳᱭ᱾
ᱟᱫᱚ ᱟᱹᱞᱤᱧ ᱟᱹᱞᱤᱧᱟᱜ ᱢᱮᱫ ᱦᱮᱡ ᱠᱟᱜ ᱞᱤᱧᱟᱹ ᱦᱮᱸ ᱥᱮ᱾
ᱴᱷᱤᱠ᱾
ᱦᱮᱸ ᱜᱚᱝᱠᱮ ᱱᱚᱝ ᱱᱚᱝᱠᱟ ᱜᱮ ᱟᱵᱚ ᱡᱟᱦᱟᱸ ᱥᱟᱺᱥ ᱟᱵᱚ ᱥᱟᱱᱛᱟᱲ ᱥᱚᱢᱟᱡᱽ ᱨᱮ ᱥᱮ ᱦᱮᱸ᱾
ᱦᱳᱭ᱾
ᱟᱨ ᱱᱚᱝᱠᱟ ᱢᱟᱱᱮ ᱧᱮᱞᱚᱜ ᱠᱟᱱᱟ ᱡᱟᱦᱟᱸ ᱟᱨᱠᱤ ᱡᱟᱦᱟᱸ ᱧᱮᱞᱚᱜ ᱠᱟᱱᱟ ᱚᱱᱟ ᱜᱮᱞᱤᱧ ᱞᱟᱹᱭ ᱟᱵᱤᱱ ᱠᱟᱱᱟ᱾
ᱦᱳᱭ ᱞᱟᱹᱭ ᱵᱤᱱ᱾
ᱟᱪᱪᱷᱟ ᱱᱚᱝᱠᱟ ᱜᱮ ᱡᱟᱦᱟᱸ ᱟᱛᱳ ᱯᱟᱲᱟ ᱠᱚᱨᱮ ᱱᱚᱝᱠᱟ ᱢᱤᱫ ᱵᱟᱨ ᱟᱛᱳ ᱠᱚᱨᱮ ᱧᱮᱞ ᱧᱮᱞᱚᱜ ᱠᱟᱱᱟ ᱱᱚᱝᱠᱟ ᱡᱮ ᱥᱮ ᱜᱚᱴᱟᱜ ᱜᱮ ᱦᱳᱭᱛᱳ ᱚᱝᱠᱟ ᱜᱮ ᱧᱮᱞᱚᱜ ᱠᱟᱱᱟ ᱥᱮ ᱪᱮᱫ ᱵᱟᱹᱞᱤᱧ ᱵᱟᱲᱟᱭᱟ ᱛᱚ ᱟᱹᱞᱤᱧ ᱵᱮᱣᱦᱟᱸᱜ ᱞᱤᱧ ᱚᱱᱟᱜᱮᱞᱤᱧ ᱞᱟᱹᱭᱟᱵᱤᱱ ᱠᱟᱱᱟ᱾
ᱦᱳᱭ᱾
ᱦᱩᱸ ᱟᱫᱚ ᱱᱚᱝᱠᱟ ᱧᱮᱞᱚᱜ ᱠᱟᱱᱟ ᱡᱮ ᱱᱚᱣᱟ ᱟᱵᱚ ᱥᱟᱱᱛᱟᱲ ᱥᱚᱢᱟᱡᱽ ᱨᱮᱱ ᱦᱚᱲ ᱟᱨᱠᱤ ᱟ ᱱᱚᱝᱠᱟ ᱮᱸᱜ ᱱᱚᱝᱠᱟ ᱧᱮᱞᱚᱜ ᱠᱟᱱᱟ ᱡᱮ ᱦᱮᱸ ᱾ ᱡᱟᱦᱟᱸ ᱵᱚᱸᱜᱟ ᱵᱩᱨᱩ ᱨᱮ ᱱᱚᱝᱠᱟ ᱥᱚᱦᱩᱨ ᱥᱮᱴᱮᱨ ᱵᱟᱠᱚ ᱛᱟᱦᱮᱱ ᱠᱟᱱ ᱾ ᱠᱚᱨᱮ ᱦᱚᱸᱚ ᱱᱚᱝᱠᱟ ᱯᱨᱳᱜᱨᱟᱢ ᱥᱮ ᱡᱟᱦᱟᱸ ᱚᱨᱜᱮᱥᱴᱟᱨ ᱠᱚ ᱦᱩᱭᱩᱜ ᱠᱟᱱᱟ ᱜᱚᱝᱠᱮ ᱚᱱᱟ ᱠᱚᱨᱮ ᱫᱚ ᱟᱹᱰᱤ ᱡᱳᱨ ᱜᱮᱠᱚ ᱪᱟᱞᱟᱜᱼᱟ ᱦᱮᱸ ᱥᱮ᱾
ᱦᱳᱭ ᱪᱟᱞᱟᱜ ᱟᱠᱚ᱾
ᱚᱱᱟ ᱠᱚᱫᱚ
ᱦᱳᱭ ᱜᱚᱝᱠᱮ ᱛᱟᱞᱟᱨᱮ ᱢᱤᱫᱴᱮᱱ ᱠᱟᱛᱷᱟ ᱞᱤᱧ ᱢᱮᱱᱟ ᱤᱠᱟᱹᱞᱤᱧ ᱠᱷᱚᱡᱚᱜᱼᱟ᱾ ᱛᱚ ᱟᱵᱮᱱ ᱦᱟᱸᱜ ᱛᱷᱚᱲᱟ ᱜᱟᱱ ᱰᱤᱥᱴᱟᱵᱚᱜ ᱠᱟᱱᱟ ᱛᱚ ᱛᱷᱚᱲᱟ ᱜᱟᱱ ᱡᱟᱭᱜᱟ ᱧᱚᱜ ᱨᱮᱜᱮ ᱦᱟᱸᱜ ᱪᱟᱞᱟᱜ ᱵᱮᱱ, ᱦᱮᱸ ᱢᱟ ᱱᱤᱛᱚᱜ ᱞᱟᱹᱭ ᱵᱮᱱ᱾
ᱦᱮᱸ ᱜᱚᱝᱠᱮ ᱱᱚᱝᱠᱟ ᱧᱮᱞᱚᱜ ᱠᱟᱱᱟ ᱟᱵᱚ ᱥᱟᱱᱛᱟᱲ ᱮᱸ ᱟᱵᱚ ᱟᱵᱚ ᱥᱚᱢᱟᱡᱽ ᱨᱮᱱ ᱦᱚᱲᱟᱜ ᱡᱟᱦᱟᱸ ᱧᱮᱞ ᱦᱩᱭᱩᱜ ᱠᱟᱱᱟ ᱟᱨᱠᱤ, ᱱᱚᱝᱠᱟ ᱜᱮ ᱟᱵᱚ ᱥᱟᱱᱛᱟᱞ ᱥᱚᱢᱟᱡᱽ ᱨᱮ ᱡᱟᱦᱟᱸ ᱵᱚᱸᱜᱟ ᱵᱩᱨᱩ ᱥᱮ, ᱦᱮᱸ ᱵᱮᱦᱟ ᱵᱟᱯᱞᱟ ᱥᱮ ᱵᱷᱟᱸᱰᱟᱱ ᱠᱟᱨᱠᱚᱨ ᱠᱚᱨᱮ ᱡᱟᱦᱟᱸ ᱠᱟᱹᱢᱤ ᱠᱚ ᱦᱚᱨᱟ ᱠᱚ ᱥᱟᱵ ᱦᱩᱭᱩᱜ ᱟᱵᱚᱱᱟ ᱥᱮ ᱥᱟᱵ ᱟᱵᱚᱱ ᱚᱱᱟ ᱠᱚᱨᱮ ᱧᱮᱞᱚᱜ ᱠᱟᱱᱟ ᱡᱮ ᱱᱩᱠᱩ ᱟᱵᱚ ᱥᱟᱱᱛᱟᱲ ᱥᱚᱢᱟᱡᱽ ᱨᱮᱱ ᱦᱚᱲ ᱥᱮ ᱥᱟᱱᱛᱟᱲ ᱱᱚᱝᱠᱟᱱ ᱚᱱᱠᱟᱱ ᱠᱟᱹᱢᱤ ᱠᱚᱨᱮ ᱫᱚ ᱵᱟᱠᱚ ᱛᱟᱸᱦᱮᱱᱟ, ᱥᱚᱵᱽ ᱥᱚᱢᱚᱭ᱾ ᱡᱟᱦᱟᱸ ᱵᱚᱸᱜᱟ ᱵᱩᱨᱩ ᱠᱚ ᱡᱟᱦᱟᱸ ᱦᱩᱭᱩᱜ ᱠᱟᱱᱟ ᱚᱱᱟ ᱠᱚᱨᱮ ᱦᱚᱸ ᱵᱟᱠᱚ ᱛᱟᱸᱦᱮᱱᱟ ᱥᱩᱠ ᱥᱮᱴᱮᱨ ᱵᱟᱠᱚ ᱛᱟᱸᱦᱮᱱᱟ ᱥᱩᱫᱷᱩ ᱵᱤᱱ ᱧᱮᱞ ᱠᱚᱣᱟ ᱵᱚᱸᱜᱟ ᱵᱩᱨᱩ ᱵᱟᱫ ᱠᱟᱛᱮ ᱡᱩᱫᱤ ᱯᱨᱳᱜᱨᱟᱢ ᱚᱨᱜᱮᱥᱴᱟᱨ ᱠᱚ ᱦᱩᱭᱩᱜ ᱠᱟᱱᱟ ᱚᱱᱟ ᱠᱚᱨᱮ ᱧᱮᱞ ᱠᱚᱵᱤᱱ ᱚᱱᱟ ᱠᱚᱨᱮ ᱫᱚ ᱥᱮᱞᱮᱫ ᱠᱚ ᱛᱟᱸᱦᱮᱱ ᱜᱮᱭᱟ ᱚᱱᱟᱜᱮ ᱟᱹᱞᱤᱧ ᱫᱚ ᱵᱟᱹᱲᱤᱡ ᱞᱤᱧ ᱵᱩᱡᱷᱟᱹᱣᱟ ᱟᱨ ᱚᱱᱟᱜᱮ ᱟᱹᱞᱤᱧ ᱤᱫᱤ ᱠᱟᱛᱮᱫ ᱟᱹᱞᱤᱧᱟᱜ ᱢᱚᱱᱮ ᱚᱱᱟᱜᱮ ᱟᱨᱠᱤ ᱡᱮ ᱚᱱᱟ ᱤᱫᱤ ᱠᱟᱛᱮ ᱟᱵᱤᱱ ᱪᱮᱫ ᱵᱤᱱ ᱞᱟᱹᱭ ᱦᱚᱪᱚᱭᱟ?
ᱦᱚᱭ ᱜᱚᱝᱠᱮ ᱛᱷᱚᱲᱟᱜᱟᱱ ᱢᱚᱸᱡᱽ ᱛᱮᱦᱚᱸ ᱵᱟᱹᱞᱤᱧ ᱟᱸᱡᱚᱢ ᱛᱤᱭᱳᱜ ᱞᱮᱫᱟ ᱦᱟᱸᱜ ᱛᱷᱚᱲᱟ ᱢᱮᱱᱛᱮ ᱛᱷᱚᱲᱟ ᱱᱮᱴ ᱰᱤᱥᱴᱟᱵᱽ ᱱᱟ ᱛᱚ᱾ ᱦᱩᱸ ᱟᱵᱮᱱ ᱵᱤᱱ ᱢᱮᱱ ᱜᱮᱫᱟ ᱩᱱᱤ ᱡᱮ ᱯᱟᱛᱟ ᱯᱚᱨᱚᱵᱽ ᱥᱮ ᱢᱮᱞᱟ ᱠᱚᱨᱮ ᱟᱹᱰᱤ ᱡᱟᱹᱥᱛᱤ ᱜᱟᱱ ᱜᱮᱠᱚ ᱪᱟᱞᱟᱜ ᱠᱟᱱᱟ ᱦᱮᱸᱥᱮ᱾
ᱟᱨ ᱜᱚᱝᱠᱮ ᱟᱨ ᱢᱤᱫᱴᱟᱝ ᱞᱟᱹᱭ ᱤᱧ ᱟᱨ ᱢᱤᱫᱴᱟᱝ ᱢᱮᱱ ᱟᱫᱚ ᱱᱚᱝᱠᱟ ᱟᱵᱚ ᱥᱟᱱᱛᱟᱲ ᱚᱩᱻ ᱟᱵᱚ ᱥᱟᱱᱛᱟᱲ ᱥᱚᱢᱟᱡᱽ ᱨᱮᱱ ᱜᱤᱫᱽᱨᱟᱹ ᱯᱤᱫᱽᱨᱟᱹ ᱦᱚᱯᱚᱱ ᱵᱟᱹᱵᱩ ᱥᱮ ᱦᱚᱯᱚᱱ ᱢᱟᱹᱭ ᱠᱚ ᱠᱚ ᱪᱟᱞᱟᱜ ᱠᱟᱱᱟ ᱱᱚᱝᱠᱟ ᱠᱚ ᱪᱟᱞᱟᱜ ᱠᱟᱱᱟ ᱦᱟᱺᱰᱤ ᱯᱟᱹᱣᱨᱟᱹ ᱠᱚ ᱧᱩᱭᱮᱫᱟ ᱚᱱᱟ ᱦᱟᱸᱴ ᱯᱟᱛᱟ ᱠᱚᱨᱮ᱾ ᱯᱨᱳᱜᱨᱟᱢ ᱠᱚᱨᱮ ᱟᱨ ᱱᱚᱝᱠᱟ ᱠᱚ ᱮᱱᱮᱡ ᱠᱟᱱᱟ ᱪᱷᱟᱹᱯᱲᱤ ᱞᱮᱠᱟ ᱠᱚ ᱫᱚᱱ ᱵᱟᱲᱟᱭᱮᱫᱟ ᱚᱱᱟ ᱠᱚ ᱠᱟᱹᱡ ᱪᱩᱞᱩᱝ ᱟᱵᱚ ᱥᱟᱱᱛᱟᱲ ᱥᱚᱢᱟᱡᱽ ᱰᱩᱵᱩᱡᱚᱜ ᱠᱟᱱ ᱰᱩᱵᱩᱡ ᱞᱚᱴᱚᱢᱚᱜ ᱠᱟᱱ ᱞᱮᱠᱟ ᱵᱩᱡᱷᱟᱹᱜ ᱠᱟᱱᱟ᱾ ᱵᱩᱡᱷᱟᱹᱣ ᱠᱮᱜ-ᱟ ᱵᱤᱱ᱾ ᱟᱫᱚ ᱚᱱᱟᱜᱮ ᱠᱤᱪᱷᱩ ᱞᱤᱝ ᱟᱹᱲᱤᱥ ᱞᱤᱧ ᱵᱩᱡᱷᱟᱹᱣᱟ ᱟᱨᱠᱤ ᱚᱱᱠᱟ ᱡᱮᱢᱚᱱ ᱵᱟᱝ ᱦᱩᱭᱩᱜ ᱢᱟ, ᱥᱮ ᱚᱱᱠᱟ ᱠᱚ ᱠᱚᱨᱟᱣ ᱤᱫᱤᱭᱮᱫᱟ ᱚᱱᱟᱜᱮ ᱟᱹᱵᱤᱱ ᱚᱱᱟ ᱠᱚ ᱤᱫᱤ ᱠᱟᱛᱮ ᱪᱮᱫ ᱵᱤᱱ ᱞᱟᱹᱭᱟ?
ᱦᱩᱸ ᱦᱩᱸ᱾ ᱚ ᱟᱹᱰᱤ ᱱᱟᱯᱟᱭ ᱠᱟᱛᱷᱟ ᱜᱮᱵᱮᱱ ᱮᱸ ᱫᱚᱦᱚ ᱠᱮᱫᱟ ᱟᱞᱟᱝᱟᱜ ᱱᱚᱣᱟ ᱜᱟᱯᱟᱞ ᱢᱟᱨᱟᱣ ᱛᱟᱞᱟᱨᱮ᱾ ᱛᱚ ᱱᱚᱣᱟ ᱦᱚᱸ ᱟᱹᱰᱤ ᱢᱤᱫᱴᱮᱱ ᱥᱚᱢᱟᱡᱽ ᱨᱮ᱾ ᱢᱟᱱᱮ ᱟᱹᱰᱤᱜᱟᱱ ᱜᱮ ᱦᱟᱸᱜ ᱢᱤᱫᱴᱮᱡ ᱞᱟᱡᱟᱣ ᱯᱟᱲᱟᱣ ᱞᱮᱠᱟᱱᱟᱜ᱾ ᱟᱻ ᱤᱭᱟᱹᱭ ᱟᱹᱜᱩᱭᱮᱫᱟ ᱛᱚ ᱱᱚᱣᱟ ᱵᱤᱥᱚᱭ ᱛᱮᱦᱚᱸ ᱢᱟᱱᱮ ᱟᱵᱩ ᱢᱟᱱᱮ ᱟᱨ ᱪᱚᱨᱪᱟ ᱡᱟᱹᱨᱩᱲ ᱵᱚᱱᱟ ᱟᱨ ᱵᱟᱵᱚᱱ ᱪᱚᱨᱪᱟ ᱞᱮᱠᱷᱟᱡ ᱱᱚᱣᱟ ᱠᱚ ᱨᱮᱭᱟᱜ ᱢᱚᱡᱽ ᱵᱟᱹᱲᱤᱡ ᱥᱮ ᱚᱱᱠᱟ ᱜᱮ ᱦᱟᱸᱜ ᱢᱤᱫᱵᱟᱨ ᱠᱟᱛᱷᱟ ᱫᱚ ᱦᱟᱸᱜ ᱵᱟᱝ ᱩᱰᱩᱠᱚᱜ ᱠᱟᱱᱟ ᱥᱮ ᱵᱟᱝ ᱮᱢᱚᱜ ᱠᱟᱱ ᱜᱮᱭᱟ᱾ ᱛᱚ ᱦᱳᱭ ᱟᱹᱰᱤ ᱱᱟᱯᱟᱭ ᱢᱤᱫᱴᱮᱱ ᱠᱩᱠᱞᱤ ᱵᱮᱱ ᱫᱚᱦᱚ ᱠᱮᱫᱟ, ᱛᱚ
ᱦᱚᱸ᱾
ᱦᱳᱭ ᱡᱮᱞᱮᱠᱟᱵᱱ ᱢᱮᱱ ᱠᱮᱫᱟ ᱡᱮ ᱚᱱᱮ ᱦᱟᱸᱜ ᱟᱻ ᱢᱮᱞᱟ ᱯᱟᱛᱟ ᱠᱚᱨᱮ ᱢᱟᱱᱮ ᱜᱤᱫᱽᱨᱟᱹ ᱠᱚ ᱠᱚᱲᱟ ᱥᱮ ᱠᱩᱲᱤ ᱠᱚᱠᱚ ᱪᱟᱞᱟᱜ ᱠᱟᱱᱟ ᱥᱟᱶᱛᱮ, ᱢᱟᱱᱮ ᱜᱚᱜᱚᱼ ᱵᱟᱵᱟ ᱥᱮ ᱞᱟᱹᱴᱩ ᱦᱚᱲ ᱦᱚᱸ ᱚᱱᱠᱟᱜᱮ ᱵᱟᱝ ᱫᱚ ᱜᱚᱜᱚ ᱡᱚᱱᱟ ᱠᱟᱱᱮ ᱵᱟᱝᱫᱚ ᱵᱟᱵᱟ ᱡᱚᱱᱟ ᱠᱟᱱᱮ ᱛᱚ ᱪᱟᱞᱟᱜ ᱠᱟᱱᱟ ᱛᱚ ᱚᱱᱟ ᱢᱮᱞᱟ ᱠᱚᱨᱮ ᱜᱮ ᱦᱟᱺᱰᱤ ᱠᱚ ᱧᱩ ᱵᱟᱲᱟᱭᱮᱫᱟ ᱟᱨ ᱚᱸᱰᱮ ᱜᱮ ᱦᱟᱸᱜ ᱢᱟᱱᱮ ᱧᱩ ᱵᱩᱞ ᱞᱮᱱᱠᱷᱟᱱ ᱚᱸᱰᱮ ᱜᱮ ᱦᱜ ᱠᱚ ᱜᱤᱛᱤᱡ ᱛᱟᱦᱮᱸ ᱠᱚᱜ ᱠᱟᱱᱟ᱾ ᱢᱟᱱᱮ ᱤᱭᱟᱹ ᱞᱮᱠᱟ ᱢᱟᱱᱮ ᱢᱟᱱᱮ ᱪᱮᱫ ᱢᱮᱱᱟ ᱤᱭᱟᱹ ᱜᱟᱨᱡᱣᱢ ᱠᱚ ᱵᱟᱹᱱᱩᱜ ᱚᱠᱟ ᱠᱚ ᱦᱚᱲ ᱞᱮᱠᱟ ᱥᱮ ᱯᱟᱜᱽᱞᱟ ᱞᱮᱠᱟ ᱠᱚ ᱜᱤᱛᱤᱡ ᱛᱟᱦᱮ ᱠᱚᱜ ᱠᱟᱱᱟ᱾ ᱟᱨ ᱵᱟᱝᱠᱷᱟᱱ ᱫᱚ ᱰᱟᱦᱟᱨ ᱠᱚᱨᱮ ᱜᱮ ᱟᱹᱣᱲᱤ ᱜᱮᱠᱚ ᱥᱚᱦᱚᱨ ᱥᱟᱢᱵᱟᱣ ᱠᱚᱜ ᱠᱟᱱᱟ᱾ ᱟᱫᱚ ᱮᱠᱟᱞ ᱛᱮᱜᱮ ᱜᱚᱢᱠᱮ ᱢᱟᱱᱮ ᱧᱮᱞ ᱞᱮᱠᱷᱟᱱ ᱫᱚ ᱦᱟᱸᱜ ᱢᱟᱱᱮ ᱢᱚᱡᱽ ᱵᱟᱝ ᱧᱮᱞᱚᱜ ᱠᱟᱱᱟ᱾ ᱱᱤᱛᱚᱜ ᱡᱩᱫᱤ ᱱᱮᱛᱟᱨ ᱵᱚᱨᱛᱚᱢᱟᱱ ᱚᱵᱚᱥᱛᱷᱟ ᱨᱮ ᱥᱮ ᱵᱚᱨᱛᱚᱢᱟᱱ ᱥᱚᱢᱚᱭ ᱨᱮ ᱡᱟ ᱧᱮᱞᱚᱜ ᱠᱟᱱᱟ ᱦᱟᱸᱜ ᱛᱚ ᱮᱴᱟᱜ ᱡᱟᱹᱛ ᱥᱮ ᱫᱤᱠᱩ ᱡᱟᱹᱛ ᱫᱚᱜ ᱚᱱᱠᱟ ᱫᱚ ᱦᱟᱸᱜ ᱵᱟᱠᱚ ᱧᱩ ᱵᱟᱲᱟᱭᱟ ᱟᱨ ᱧᱩᱭ ᱨᱮᱦᱚᱸ ᱟᱹᱰᱤ ᱞᱤᱢᱤᱴ ᱜᱮᱠᱚ ᱧᱩᱭᱟ ᱟᱨ ᱡᱩᱫᱤ ᱦᱚᱭ ᱧᱩᱭ ᱜᱮᱭᱟ ᱛᱚᱵᱮ ᱚᱱᱠᱟ ᱫᱚ ᱟᱹᱣᱨᱤ ᱞ᱾ᱤᱧ ᱧᱮᱞ ᱛᱤᱭᱳᱜ ᱠᱚᱣᱟ ᱡᱮ ᱫᱤᱠᱩ ᱡᱟᱹᱛ ᱦᱟᱺᱰᱤ ᱧᱩ ᱠᱟᱛᱮᱫ ᱚᱠᱟ ᱨᱮᱠᱚ ᱥᱚᱦᱚᱨ ᱥᱟᱢᱵᱟᱣ ᱟᱠᱟᱱ᱾ ᱛᱚ ᱚᱱᱠᱟ ᱫᱚ ᱦᱟᱜ ᱵᱟᱹᱞᱤᱧ ᱧᱮᱞ ᱟᱠᱟᱫ ᱠᱚᱣᱟ ᱛᱚᱵᱮ ᱦᱳᱭ ᱱᱚᱣᱟ ᱫᱚ ᱮᱠᱮᱱ ᱟᱵᱚ ᱦᱚᱲ ᱡᱟᱹᱛ ᱛᱟᱞᱟ ᱨᱮᱜᱮ ᱦᱟᱸᱜ ᱢᱟᱱᱮ ᱧᱮᱞ ᱧᱟᱢᱚᱜ ᱠᱟᱱᱟ᱾ ᱟᱨ ᱱᱤᱛᱚᱜ ᱮᱴᱟᱜ ᱡᱟᱹᱛ ᱡᱩᱫᱤ ᱢᱟᱱᱮ ᱡᱩᱫᱤ ᱪᱟᱞᱟᱜᱼ ᱟᱭ ᱰᱟᱦᱟᱨ ᱰᱟᱦᱟᱨ ᱛᱮ ᱡᱩᱫᱤ ᱟᱵᱩ ᱠᱚᱨᱮᱱ ᱢᱟ ᱦᱟᱜ ᱠᱚ ᱥᱚᱦᱚᱨ ᱥᱟᱢᱵᱟᱣ ᱟᱠᱟᱱᱟ ᱚᱠᱟᱴᱷᱮᱱ ᱪᱚᱝ᱾ ᱰᱟᱦᱟᱨ ᱟᱲᱮ ᱨᱮ ᱛᱚ ᱮᱴᱟᱜ ᱡᱟᱹᱛ ᱪᱟᱞᱟᱣ ᱠᱟᱛᱮ ᱧᱮᱞᱮ ᱦᱳᱭ ᱟᱫᱚ ᱠᱚ ᱨᱚᱯᱚᱲ ᱡᱚᱝᱟᱱᱟ ᱡᱮ ᱛᱤᱱᱟᱹᱜ ᱦᱚᱲ ᱪᱚᱝ ᱦᱟᱸᱜ ᱠᱚ ᱪᱟᱞᱟᱜᱼᱟ᱾ ᱠᱚ ᱯᱟᱨᱚᱢᱚᱜᱼᱟ ᱟᱫᱚ ᱨᱚᱯᱚᱲ ᱡᱚᱝᱟᱱᱠᱚ ᱟᱫᱚ ᱢᱤᱫᱴᱮᱱ ᱦᱚᱲ ᱛᱚᱭ ᱧᱮᱞ ᱠᱟᱛᱮᱫ ᱧᱮᱞ ᱠᱮᱫᱮᱭᱟ ᱾ ᱟᱨᱮ ᱠᱳᱠᱟ ᱠᱚᱞᱮ ᱡᱚᱢ ᱫᱟ ᱟᱨ ᱱᱩᱭ ᱫᱚ ᱚᱠᱚᱭ ᱡᱟᱹᱛ ᱠᱟᱱᱟᱭ ᱥᱮ ᱪᱮᱫ ᱪᱮᱠᱟ ᱵᱚᱱᱟᱭ ᱟᱫᱚ ᱟᱫᱚ ᱦᱟᱸᱜ ᱟᱨ ᱢᱤᱫ ᱦᱚᱲᱮ ᱢᱮᱱ ᱠᱮᱫᱮᱜ ᱜᱮ ᱦᱟᱸᱜ ᱱᱩᱭ ᱫᱚ ᱢᱟᱱᱮ ᱦᱟᱺᱰᱤ ᱧᱩ ᱠᱟᱛᱮᱫ ᱮ ᱥᱚᱦᱚᱨ ᱥᱟᱢᱵᱟᱣ ᱟᱠᱟᱱᱟ᱾ ᱟᱫᱚ ᱱᱩᱠᱩ ᱫᱚ ᱦᱟᱸᱜ ᱢᱟᱱᱮ ᱥᱟᱱᱛᱟᱲ ᱡᱟᱹᱛ ᱠᱟᱱᱟ ᱠᱚ᱾ ᱟᱫᱚ ᱚᱱᱮ ᱦᱟᱸᱜ ᱢᱤᱫ ᱦᱚᱲ ᱠᱷᱟᱹᱛᱤᱨ ᱛᱮ ᱡᱚᱛᱚ ᱦᱚᱲ ᱵᱚᱱ ᱵᱚᱫᱱᱟᱢᱚᱜ ᱠᱟᱱᱟ ᱟᱨᱦᱟᱸᱜ ᱪᱮᱫ ᱠᱚ ᱢᱮᱱᱟ ᱱᱟᱦᱟᱜ ᱦᱳᱭ ᱱᱩᱠᱩ ᱫᱚᱠᱚ ᱱᱚᱝᱠᱟᱱ ᱜᱮᱭᱟ ᱢᱟᱱᱮ ᱦᱟᱺᱰᱤ ᱠᱚ ᱯᱟᱹᱣᱨᱟᱹ ᱠᱚᱠᱚ ᱧᱩᱭᱟ ᱟᱨ ᱡᱟᱦᱟᱸ ᱛᱟᱦᱟ ᱠᱚ ᱢᱟᱱᱮ ᱥᱚᱜᱮ ᱠᱚᱜ ᱠᱟᱱᱟ᱾ ᱛᱚ ᱚᱱᱮ ᱚᱱᱠᱟ᱾ ᱟᱨ ᱡᱮᱞᱮᱠᱟ ᱟᱨ ᱢᱤᱫᱴᱮᱡ ᱵᱮᱱ ᱢᱮᱱ ᱠᱮᱫᱟ ᱡᱮ ᱢᱤᱫᱵᱟᱨ ᱠᱚᱲᱟ ᱠᱩᱲᱤ ᱠᱚᱦᱚᱸ ᱢᱮᱱᱟᱜ ᱠᱚᱣᱟ ᱢᱮᱞᱟ ᱠᱚᱨᱮ ᱪᱟᱞᱟᱣ ᱠᱟᱛᱮᱫ ᱟᱹᱰᱤ ᱜᱟᱱ ᱜᱮ ᱢᱤᱫᱴᱮᱡ ᱪᱷᱟᱹᱯᱨᱤ ᱮᱱᱮᱡ ᱠᱚ ᱮᱱᱮᱡ ᱠᱟᱱᱟ᱾ ᱛᱚ ᱱᱚᱣᱟ ᱦᱚᱸ ᱟᱹᱰᱤ ᱥᱚᱢᱟᱡ ᱨᱮ ᱟᱹᱰᱤ ᱵᱷᱟᱹᱜᱤ ᱫᱚ ᱮᱱᱛᱮᱫ ᱵᱟᱭ ᱧᱮᱞᱚᱜ ᱠᱟᱱᱟ ᱟᱨ ᱡᱮᱞᱮᱠᱟ ᱪᱤᱠᱟ ᱚᱸᱰᱮ ᱦᱚᱸ ᱚᱱᱟ ᱫᱷᱟᱨᱟ ᱜᱮ ᱡᱮᱱᱫᱟ᱾ ᱡᱩᱫᱤ ᱟᱹᱰᱤ ᱵᱟᱹᱲᱤᱡ ᱥᱮ ᱚᱥᱚᱱᱢᱟᱱ ᱡᱚᱱᱚᱠ ᱞᱮᱠᱟᱱᱟᱜ ᱢᱤᱫᱴᱮᱡ ᱡᱩᱫᱤ ᱮᱱᱮᱡ ᱮᱱᱮᱡ ᱠᱟᱱ ᱠᱷᱟᱡ ᱛᱚ ᱮᱴᱟᱜ ᱡᱟᱹᱛ ᱚᱱᱠᱟ ᱠᱚ ᱧᱮᱞ ᱵᱟᱲᱟ ᱞᱮᱠᱷᱟᱡ ᱥᱮ ᱟᱵᱚ ᱡᱟᱹᱛ ᱡᱮ ᱱᱩᱭ ᱫᱚ ᱚᱠᱚᱭ ᱡᱟᱹᱛ ᱠᱟᱱᱟᱭ ᱥᱟᱱᱛᱟᱲ ᱡᱟᱹᱛ ᱠᱟᱱᱟᱭ ᱥᱮ ᱮᱴᱟᱜ ᱡᱟᱹᱛ ᱢᱮᱱᱟᱜᱼᱟ ᱥᱟᱱᱛᱟᱲ ᱡᱟᱹᱛ ᱠᱟᱱᱟᱭ ᱛᱚ ᱚᱱᱮ ᱡᱟᱦᱟᱸᱮ ᱢᱤᱫ ᱦᱚᱲ ᱠᱷᱟᱹᱛᱤᱨ ᱛᱮᱜᱮ ᱦᱟᱸᱜ ᱢᱟᱱᱮ ᱟᱵᱚ ᱫᱚ ᱦᱟᱸᱜ ᱢᱟᱱᱮ ᱡᱚᱛᱚ ᱦᱚᱲ ᱵᱚᱱ ᱵᱚᱫᱱᱟᱢᱚᱜ ᱠᱟᱱᱟ ᱟᱫᱚ ᱦᱳᱭ ᱱᱚᱣᱟ ᱫᱚ ᱟᱹᱰᱤ ᱜᱟᱱ ᱜᱮ ᱵᱤᱨᱳᱫ ᱨᱮᱭᱟᱜ ᱫᱚᱨᱠᱟᱨ ᱢᱮᱱᱟᱜ ᱛᱟᱵᱚᱱᱟ᱾ ᱡᱚᱠᱷᱚᱱ ᱜᱮ ᱢᱟᱱᱮ ᱢᱤᱰᱤᱭᱟ ᱦᱚᱛᱮ ᱛᱮ ᱚᱱᱟᱠᱚ ᱨᱤᱞ ᱵᱚᱱ ᱧᱟᱢᱟ ᱛᱚ ᱩᱱᱨᱮᱜᱮ ᱡᱚᱛᱚ ᱡᱮᱢᱚᱱ᱾ ᱡᱚᱛᱚ ᱦᱚᱲᱜᱮ ᱵᱤᱨᱳᱫ ᱨᱮᱭᱟᱜ ᱫᱚᱨᱠᱟᱨ ᱢᱮᱱᱟᱜ ᱛᱟᱵᱚᱱᱟ ᱚᱱᱟ ᱰᱤᱞᱮᱴ ᱦᱳᱭ ᱚᱱᱮ ᱚᱱᱠᱟᱱᱟᱜ ᱵᱷᱤᱰᱭᱳ ᱫᱚ ᱞᱚᱜᱟ-ᱞᱚᱜᱽ ᱵᱚᱱ ᱰᱤᱞᱤᱴ ᱦᱚᱪᱚ ᱠᱚᱣᱟ᱾ ᱟᱨ ᱚᱠᱟᱨᱮ ᱢᱮᱞᱟ ᱯᱟᱛᱟ ᱠᱚ ᱦᱩᱭᱩᱜ ᱠᱟᱱᱟ ᱦᱚ ᱚᱸᱰᱮ ᱦᱚ ᱡᱚᱠᱷᱚᱱ ᱮᱛᱮ ᱚᱨᱜᱮᱥᱴᱟᱨ ᱠᱚ ᱢᱮᱞᱟ ᱯᱟᱛᱟ ᱠᱚ ᱦᱩᱭ ᱦᱚᱪᱚᱭᱟ ᱛᱚ ᱩᱱᱠᱩ ᱦᱚᱸ ᱢᱟᱱᱮ ᱟᱠᱚᱣᱟᱜ ᱢᱤᱫᱴᱮᱱ ᱠᱚᱨᱛᱚᱵᱚ ᱛᱟᱦᱮᱱ ᱡᱟᱹᱨᱩᱲᱟ ᱡᱮ ᱱᱚᱰᱮ ᱫᱚ ᱱᱚᱝᱠᱟ ᱦᱟᱺᱰᱤ ᱧᱩ, ᱟᱨ ᱮᱢᱟᱱ ᱛᱮᱭᱟᱜ ᱠᱚ ᱢᱤᱫ ᱵᱟᱨ ᱢᱟᱱᱮ, ᱪᱮᱫ ᱠᱚ ᱢᱮᱱᱟᱜ ᱦᱳᱭ ᱪᱷᱟᱹᱯᱨᱤ ᱮᱱᱮᱡᱽ᱾ ᱚᱱᱟ ᱠᱚ ᱵᱤᱥᱚᱭ ᱛᱮᱦᱚᱸ ᱡᱟᱛᱮ ᱡᱮᱢᱚᱱ ᱨᱳᱠ ᱞᱟᱜᱟᱣ ᱫᱚᱦᱚ ᱠᱟᱜ ᱠᱩ᱾
ᱱᱚᱰᱮ ᱟᱹᱞᱤᱧ ᱦᱚ, ᱱᱚᱰᱮ ᱟᱹᱞᱤᱧ ᱦᱚ ᱢᱤᱫᱴᱟᱝ ᱞᱟᱹᱭ ᱥᱟᱱᱟᱭᱮᱫ ᱞᱤᱧᱟ᱾ ᱡᱮ, ᱡᱮ ᱦᱮᱛᱩ ᱱᱚᱝᱠᱟ ᱪᱷᱟᱯᱤᱨᱤ ᱮᱱᱮᱡᱽ ᱠᱟᱱᱟ ᱠᱚ ᱥᱮ ᱠᱚᱲᱟ ᱠᱩᱲᱤ ᱢᱤᱫᱽ ᱥᱟᱶᱛᱮ, ᱦᱮᱸ ᱮᱱᱮᱡᱽ ᱠᱟᱱᱟ ᱠᱚ ᱱᱚᱣᱟ ᱫᱚ ᱢᱤᱫᱴᱟᱝ ᱠᱷᱟᱨᱟᱯ ᱡᱤᱱᱤᱥ ᱠᱟᱱᱟ ᱟᱫᱚ ᱱᱚᱝᱠᱟ ᱡᱤᱱᱤᱥ ᱧᱮᱞᱚᱜ ᱠᱟᱱᱟ ᱡᱮ ᱵᱟᱵᱟ ᱟᱭᱳ ᱛᱟ ᱠᱚ, ᱦᱮᱸ ᱡᱮ ᱱᱚᱜ-ᱱᱟ ᱛᱟᱞᱟᱨᱮ ᱦᱚᱭᱛᱚ ᱩᱱᱠᱩ ᱦᱚᱸ ᱥᱩᱨ ᱥᱮᱴᱮᱨ ᱢᱮᱱᱟᱜ ᱠᱚᱣᱟ ᱥᱮ ᱪᱮᱫ ᱦᱮᱸ᱾ ᱟᱫᱚ ᱱᱚᱣᱟ ᱡᱤᱱᱤᱥ, ᱱᱚᱣᱟ ᱡᱤᱱᱤᱥ ᱠᱚᱫᱚ ᱪᱤᱠᱟᱹᱜ ᱠᱟᱱᱟ ᱟᱠ, ᱟᱜᱟᱢ ᱫᱤᱱ ᱨᱮ ᱱᱚᱝᱠᱟᱱ, ᱱᱚᱝᱠᱟᱱ ᱵᱟᱹᱵᱩ ᱢᱟᱹᱭ ᱛᱟᱠᱚᱣᱟᱜ ᱡᱮ ᱮᱱᱮᱡᱽ ᱥᱮᱨᱮᱧ ᱥᱮ ᱪᱷᱟᱯᱨᱤ ᱠᱚ ᱮᱱᱮᱡᱽ ᱠᱟᱱᱟ ᱱᱚᱝᱠᱟ, ᱦᱮᱸ ᱧᱮᱞᱚᱜ ᱠᱟᱱᱟ ᱡᱟᱦᱟᱸ ᱠᱚ ᱧᱮᱞ ᱫᱟ ᱟᱨᱠᱤ᱾ ᱟᱨᱦᱚ ᱛᱚ ᱵᱟᱨ ᱦᱚᱲ ᱱᱚᱝᱠᱟ ᱠᱤᱱ ᱮᱱᱮᱡᱽ, ᱠᱟᱱᱟ ᱥᱮ ᱥᱮᱨᱮᱧ ᱮᱫᱟ ᱟᱫᱚ ᱚᱱᱟ ᱧᱮᱞᱛᱮ ᱟᱨᱦᱚ ᱥᱚᱢᱟᱡᱽ, ᱱᱚᱝᱠᱟ ᱪᱮᱫ ᱥᱤᱠᱷᱟᱹ ᱦᱤᱡᱩᱜ ᱠᱟᱱᱟ ᱡᱮ ᱱᱚᱣᱟ ᱡᱤᱱᱤᱥ ᱠᱚᱫᱚ ᱱᱚᱝᱠᱟ ᱠᱚ ᱮᱱᱮᱡᱽ-ᱟ ᱱᱚᱝᱠᱟ ᱥᱚᱴ ᱰᱨᱮᱥ ᱦᱚᱨᱚᱜ ᱦᱩᱭᱩᱜᱼᱟ᱾ ᱥᱮ ᱱᱚᱝᱠᱟᱱᱟᱜ ᱰᱨᱮᱥ ᱠᱚ ᱦᱚᱨᱚᱜ ᱠᱟᱛᱮ ᱚᱸᱰᱮ ᱚᱱᱠᱟᱱ ᱚᱨᱜᱮᱥᱴᱟᱨ ᱠᱚᱨᱮ ᱥᱮᱱ ᱠᱟᱛᱮ ᱱᱚᱝᱠᱟ ᱠᱚ, ᱢᱟᱱᱮ ᱢᱤᱫᱴᱟᱝ ᱵᱟᱨᱭᱟ ᱧᱮᱞ-ᱧᱮᱞ ᱛᱮᱜᱮ ᱱᱚᱣᱟ, ᱜᱚᱴᱟ ᱫᱤᱥᱚᱢ ᱜᱮ ᱚᱝᱠᱟᱜᱮ ᱯᱟᱥᱱᱟᱣ ᱤᱫᱤᱜ ᱠᱟᱱᱟ ᱦᱮᱸᱥᱮ᱾
ᱦᱳᱭ-ᱦᱳᱭ-ᱦᱳᱭ ᱚᱱᱠᱟᱜ ᱜᱮ ᱦᱳᱭ,
ᱦᱮᱸ ᱟᱫᱚ ᱚᱱᱟ ᱫᱚ, ᱦᱮᱸ ᱮᱠᱪᱩᱞᱤ ᱟᱵᱚᱣᱟᱜ ᱞᱟᱡᱟ ᱯᱟᱠᱟᱲ ᱡᱤᱱᱤᱥ ᱜᱮ ᱠᱟᱱᱟ ᱪᱮᱫᱟᱜ ᱥᱮ ᱦᱚᱲ ᱪᱮᱫ ᱠᱚ ᱞᱟᱹᱭᱟ ᱜᱚᱴᱟ ᱠᱚ ᱞᱟᱹᱭᱟ᱾ ᱦᱮᱸ ᱡᱚᱠᱷᱚᱱ ᱜᱮ ᱢᱤᱫᱴᱟᱝ ᱡᱟᱭᱜᱟ ᱨᱮᱵᱚᱱ ᱵᱷᱟᱭᱨᱟᱞᱚᱜ ᱠᱟᱱᱟ ᱛᱚᱠᱷᱚᱱ ᱠᱚ ᱧᱮᱞ ᱮᱫ ᱵᱚᱱᱟ ᱡᱮ ᱟᱵᱚ, ᱮᱠᱦᱮᱱ ᱥᱟᱱᱛᱟᱲ ᱜᱮᱵᱚ ᱠᱚ ᱧᱮᱞ ᱮᱫ ᱵᱚᱱᱟ ᱚᱱᱠᱟ ᱫᱚ ᱵᱟᱝ ᱜᱚᱴᱟ ᱫᱤᱥᱚᱢ ᱨᱮᱱ ᱦᱚᱲ ᱠᱚ ᱧᱮᱞ ᱵᱚᱱᱟ ᱟᱹᱰᱤ ᱨᱚᱠᱚᱢ ᱡᱟᱹᱛ ᱠᱚᱦᱚᱸ, ᱠᱚ ᱧᱮᱞ ᱮᱫ ᱵᱚᱱᱟ ᱟᱫᱚ ᱪᱮᱫ ᱠᱚ ᱞᱟᱹᱭᱟ, ᱞᱟᱹᱭᱟ ᱱᱩᱠᱩ ᱥᱟᱱᱛᱟᱲ ᱫᱚᱠᱚ ᱱᱚᱝᱠᱟᱱ ᱜᱮᱭᱟ ᱦᱮᱸ ᱥᱮ᱾
ᱦᱳᱭ ᱚᱱᱠᱟᱱ ᱜᱮᱭᱟ ᱠᱚ ᱦᱳᱭ ᱡᱚᱠᱷᱚᱱ ᱚᱱᱟ ᱠᱚ, ᱞᱟᱹᱭᱟ ᱟᱫᱚ ᱟᱹᱞᱤᱧ ᱦᱚᱸᱞᱤᱧ ᱟᱸᱡᱚᱢ ᱵᱟᱲᱟ ᱟᱠᱟᱫ ᱜᱮᱭᱟ᱾ ᱥᱟᱱᱛᱟᱲ ᱡᱟᱹᱛ ᱢᱟ ᱟᱹᱰᱤ ᱠᱟᱡᱟᱜ ᱦᱟᱺᱰᱤ ᱯᱟᱹᱣᱨᱟᱹ ᱠᱚ ᱧᱩᱭ᱾ ᱟᱨ ᱦᱟᱸᱰᱮ ᱱᱟᱰᱮ ᱠᱚ ᱜᱤᱛᱤᱡ ᱥᱚᱜᱮ ᱵᱟᱲᱟ ᱠᱚᱜ-ᱟ᱾ ᱛᱚ ᱮᱴᱟᱜ ᱫᱤᱠᱩ ᱡᱟᱹᱛ ᱟᱻ ᱮᱴᱟᱜ ᱠᱷᱚᱱ ᱢᱚᱪᱟ ᱠᱷᱚᱱ ᱜᱮ ᱚᱱᱟ ᱠᱟᱛᱷᱟ ᱟᱞᱤᱧ ᱞᱤᱧ ᱟᱸᱡᱚᱢ ᱵᱟᱲᱟ ᱟᱠᱟᱫᱟ᱾ ᱟᱫᱚ ᱟᱹᱞᱤᱧ ᱜᱮ ᱢᱟ ᱦᱟᱸᱜ ᱞᱟᱡᱟᱣ ᱯᱟᱲᱟᱞᱤᱧ ᱟᱹᱭᱠᱟᱹᱣᱟ ᱟᱫᱚ ᱚᱱᱮ ᱚᱱᱠᱟ, ᱠᱟᱱᱟ ᱟᱫᱚ ᱱᱚᱣᱟ ᱫᱚ ᱟᱵᱚ ᱦᱟᱸᱜ ᱪᱮᱫ ᱵᱚᱱ ᱪᱤᱠᱟᱭᱟ᱾ ᱩᱱᱠᱩ ᱜᱤᱫᱽᱨᱟᱹ ᱠᱚ ᱢᱟᱱᱮ ᱚᱱᱮ ᱡᱮ ᱪᱷᱟᱹᱯᱤᱨᱤ ᱠᱚ ᱮᱱᱮᱡ ᱟᱠᱟᱫᱟ᱾ ᱱᱚᱣᱟ ᱫᱚ ᱢᱟᱱᱮ ᱵᱟᱨ ᱫᱷᱟᱨᱟ ᱜᱮ ᱢᱟᱱᱮ ᱤᱭᱟᱹ ᱛᱟᱦᱮᱱ ᱡᱩᱲᱟᱜ ᱱᱟ ᱠᱚᱥ᱾ ᱫᱚᱦᱚᱭ ᱡᱩᱲᱟᱜᱼᱟ ᱡᱮᱞᱮᱠᱟ ᱵᱮᱱ ᱢᱮᱱ ᱠᱮᱜᱼᱟ ᱢᱤᱫ ᱟ ᱫᱟᱸᱜ ᱜᱟᱨᱡᱮᱱ ᱦᱟᱸᱜ, ᱜᱟᱨᱡᱮᱱ ᱜᱮ ᱴᱷᱤᱠ ᱛᱟᱦᱮᱱ ᱡᱚᱲᱟ ᱩᱱᱠᱩ ᱜᱮ ᱚᱱᱠᱟ ᱜᱮ ᱠᱚ ᱥᱤᱠᱷᱟᱹᱣ ᱟᱠᱟᱫ ᱠᱚᱣᱟ ᱚᱱᱟ ᱠᱷᱟ ᱠᱷᱟᱹᱤᱨ ᱛᱮ ᱚᱱᱠᱟ ᱦᱩᱭ ᱟᱠᱟᱱᱟ ᱟᱨ ᱟᱠᱚᱨᱮᱱ ᱜᱤᱫᱽᱨᱟᱹ ᱚᱠᱟᱨᱮ ᱪᱮᱫ ᱮ ᱪᱤᱠᱟᱭ ᱫᱟ ᱥᱮ ᱵᱟᱭ ᱪᱤᱠᱟᱭ ᱫᱟ᱾ ᱱᱟ ᱦᱚᱸ ᱵᱩᱠᱩ ᱛᱮ ᱫᱟ ᱨᱚᱜ ᱫᱟ᱾ ᱟᱨ ᱢᱮᱞᱟ ᱠᱚᱨᱮ ᱥᱮ ᱯᱟᱛᱟ ᱠᱚᱨᱮ ᱩᱱᱠᱩ ᱵᱚᱞᱚᱱ ᱠᱚᱢᱤᱴᱤ ᱦᱚᱸ ᱢᱤᱫᱽ ᱢᱤᱫᱴᱟᱸᱜ ᱡᱟᱛᱮ ᱡᱮᱢᱚᱱ ᱚᱱᱠᱟ ᱵᱚᱞᱚᱱ ᱴᱤᱭᱟᱨ ᱞᱮᱠᱟᱱᱟᱜ ᱢᱤᱫᱴᱟᱹᱜ᱾ ᱤᱭᱟᱹ ᱠᱚ ᱫᱚᱦᱚᱭᱟ ᱡᱟᱛᱮ ᱡᱮᱢᱚᱱ ᱟᱨ ᱩᱱᱠᱩ ᱤᱭᱟᱹ ᱩᱱᱠᱩ ᱜᱤᱫᱽᱨᱟᱹ ᱦᱟᱸᱜ ᱚᱠᱟᱨᱮ ᱪᱮᱫ ᱠᱚ ᱮᱱᱮᱡ ᱠᱟᱱᱟ ᱵᱟᱠᱚ ᱮᱱᱮᱡ ᱠᱟᱱᱟ ᱚᱱᱟ ᱦᱚᱸ ᱡᱟᱛᱮ ᱡᱮᱢᱚᱱ ᱠᱚ ᱛᱚ ᱫᱟᱨᱚᱠ, ᱟᱨ ᱵᱟᱹᱲᱤᱡ ᱠᱚ ᱮᱱᱮᱡ ᱟᱠᱟᱱ ᱠᱷᱟᱡ ᱪᱟᱹᱯᱨᱤ ᱚᱱᱠᱟ ᱠᱚ ᱮᱱᱮᱡ ᱠᱟᱱ ᱠᱷᱟᱡ ᱚᱱᱟ ᱫᱚ ᱡᱟᱛᱮ ᱡᱮᱢᱚᱱ ᱩᱱ ᱥᱚᱢᱚᱭ ᱠᱚ ᱢᱟᱱᱟ ᱠᱚ ᱟᱨ ᱚᱱᱮ ᱚᱱᱟ ᱦᱚᱛᱮ ᱛᱮᱜᱮ ᱱᱚᱣᱟ ᱫᱚ ᱦᱟᱸᱜ ᱢᱟᱱᱮ ᱠᱚᱢᱚᱜᱼᱟ ᱟᱨ ᱚᱱᱟ ᱦᱟᱺᱰᱤ ᱧᱩ ᱵᱤ ᱥᱤ ᱛᱮᱦᱚᱸ ᱢᱤᱫᱴᱮᱡ ᱟᱵᱚ ᱱᱤᱭᱚᱢ ᱠᱮᱴᱮᱡ ᱢᱟᱪᱷᱟ ᱧᱚᱜ ᱩᱰᱩᱠ ᱫᱚᱨᱠᱟᱨ ᱢᱮᱱᱟᱜ ᱛᱟᱵᱚᱱᱟ, ᱢᱟᱹᱡᱷᱤ ᱯᱟᱨᱟᱱᱤᱠ ᱦᱚᱛᱮ ᱛᱮᱜᱮ ᱥᱮ ᱚᱱᱠᱟ ᱛᱮ ᱢᱤᱴᱮᱱ, ᱡᱮᱞᱮᱠᱟ ᱟᱵᱚᱣᱟᱜ ᱢᱮᱱᱟᱜᱼᱟ ᱢᱤᱴᱮᱱ ᱥᱚᱝᱜᱚᱴᱷᱚᱱ ᱢᱮᱱᱟᱜ ᱛᱟᱵᱚᱱᱟ ᱚᱞ
ᱦᱳᱭ ᱦᱳᱭ ᱟᱫᱚ ᱟ ᱟᱸᱡᱚᱢ ᱱᱚᱰᱮ ᱫᱚ ᱟᱹᱞᱤᱧ ᱦᱚᱸ ᱢᱤᱫᱴᱟᱝ ᱞᱟᱹᱭ ᱥᱟᱱᱟᱭᱮᱫ ᱞᱤᱧᱟ ᱪᱮᱫᱠᱟ ᱱᱚᱣᱟ ᱠᱚᱫᱚ ᱮᱠᱪᱩᱭ ᱞᱤ ᱜᱟᱨᱡᱮᱱ ᱠᱚᱣᱟᱜ ᱦᱚᱸ ᱫᱳᱥ ᱠᱟᱱᱟ ᱜᱟᱨᱡᱮᱱ ᱦᱚᱸ ᱛᱚ ᱠᱚ ᱧᱮᱞ ᱫᱟ ᱥᱮᱠᱚ ᱟᱸᱡᱚᱢᱮᱜ ᱜᱮᱭᱟ ᱦᱟᱸᱜ ᱦᱮᱸᱥᱮ ᱪᱮᱫ ᱟᱨ ᱱᱮᱛᱟᱨ ᱫᱚ ᱡᱮ ᱚᱲᱟᱜ ᱠᱚᱨᱮ ᱢᱳᱵᱟᱭᱮᱞ ᱴᱳᱣᱟᱭᱤᱞ ᱠᱚ ᱵᱟᱹᱱᱩᱜᱼᱟ ᱚᱱᱠᱟ ᱫᱚ ᱵᱟᱝ ᱡᱷᱚᱛᱚ ᱚᱲᱟᱜ ᱨᱮᱜᱮ ᱢᱳᱵᱟᱭᱤᱞ ᱴᱳᱵᱟᱭᱤᱞ ᱠᱚᱫᱚ ᱢᱮᱱᱟᱜᱼᱟ ᱧᱮᱞ ᱦᱚᱸᱠᱚ ᱧᱮᱞ ᱫᱟ, ᱟᱨ ᱧᱮᱞ ᱠᱟᱛᱮᱜ ᱨᱮᱦᱚᱸ ᱱᱩᱠᱩ ᱡᱩᱚᱫᱤ ᱚᱱᱠᱟᱱ ᱡᱤᱱᱤᱥ ᱥᱴᱮᱯ ᱵᱟᱠᱚ ᱦᱟᱛᱟᱣᱟ ᱡᱮ, ᱦᱮᱸ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱠᱚ ᱪᱟᱞᱟᱜ ᱠᱟᱱᱟ ᱱᱚᱝᱠᱟ ᱠᱚ ᱠᱟᱹᱢᱤᱭᱫᱟ, ᱚᱱᱟ ᱧᱮᱞ ᱠᱟᱛᱮ ᱡᱩᱫᱤ ᱵᱟᱠᱚ ᱡᱟᱸᱜᱮ ᱫᱟᱨᱟᱢᱟ ᱚᱱᱟ ᱠᱤᱱ ᱛᱩ ᱮᱠᱪᱩᱭᱞᱤ ᱟᱞᱤᱧ ᱞᱤᱧ ᱞᱟᱹᱭᱟ ᱮᱠᱪᱚᱞᱤ ᱚᱱᱟ ᱠᱚᱫᱚ ᱜᱟᱨᱡᱮᱱ ᱫᱚ ᱮᱠᱟᱞ ᱜᱮ ᱢᱮᱸᱫ ᱞᱩᱛᱩᱨ ᱫᱚᱨᱠᱟᱨ ᱠᱟᱱᱟ ᱦᱮᱸᱪᱮ ᱛᱚᱵᱮ ᱛᱚ ᱜᱤᱫᱽᱨᱟᱹ ᱡᱩᱫᱤ ᱵᱟᱵᱤᱱ
ᱥᱟᱥᱚᱱᱮᱭᱟ ᱥᱮ ᱵᱟᱵᱤᱱ ᱞᱟᱹᱭᱟ ᱡᱟᱦᱟᱱᱟᱜ ᱩᱱᱤ ᱫᱚ ᱵᱟᱝ ᱟᱨᱚᱭ ᱪᱟᱞᱟᱜ ᱜᱮᱭᱟ ᱟᱨᱚ ᱚᱱᱠᱟᱱᱟᱜ ᱜᱮᱠᱚ ᱠᱟᱹᱢᱤ ᱠᱚ ᱠᱚᱨᱟᱣ ᱟᱜᱩᱭᱟ ᱟᱫᱚ ᱚᱱᱟ ᱠᱚᱫᱚ ᱮᱠᱪᱩᱭᱮᱞᱤ ᱟᱵᱚᱱᱟᱜ ᱥᱟᱱᱛᱟᱲ ᱥᱚᱢᱟᱡᱽ ᱰᱩᱵᱩᱡᱩᱜ ᱠᱟᱱᱟ ᱥᱮ ᱚᱱᱟᱜᱮ ᱟᱹᱞᱤᱧᱟᱜ ᱫᱚ ᱠᱟᱛᱷᱟ ᱫᱚᱦᱚ ᱢᱟᱱᱮ ᱚᱱᱟ ᱜᱮᱞᱤᱧ ᱵᱮᱡᱟᱨᱚᱜ ᱠᱟᱱᱟ ᱡᱮ ᱱᱚᱣᱟ ᱠᱚ ᱡᱤᱱᱤᱥ ᱠᱚᱫᱚ ᱵᱟᱹᱭ ᱵᱟᱹᱭᱛᱮ ᱵᱟᱹᱲᱛᱤ ᱤᱫᱤᱜ ᱠᱟᱱᱟ ᱥᱮ ᱯᱟᱥᱱᱟᱣ ᱤᱫᱤᱜ ᱠᱟᱱᱟ ᱜᱚᱴᱟ ᱫᱤᱥᱚᱢ ᱦᱚᱲ ᱜᱮ ᱱᱚᱝᱠᱟ ᱠᱚ ᱧᱮᱞ ᱥᱮᱬᱟᱭᱮᱫᱟ ᱟᱨ ᱱᱚᱣᱟ ᱠᱚᱫᱚ ᱮᱴᱟᱜ ᱵᱷᱟᱜᱮ ᱡᱤᱱᱤᱥ ᱠᱚᱫᱚ ᱟᱵᱚᱣᱟᱜ ᱦᱚᱛᱚ ᱫᱷᱚᱨᱚᱢ ᱨᱮᱱᱟᱜ ᱦᱚᱨᱚᱜ ᱵᱟᱸᱫᱮ ᱠᱚᱫᱚ ᱢᱮᱱᱟᱜᱼᱟ ᱦᱚᱨᱚᱜ ᱵᱟᱸᱫᱮ ᱠᱟᱛᱮᱫ ᱵᱷᱟᱹᱜᱮ ᱱᱟᱯᱟᱭ ᱴᱷᱤᱠ ᱚᱱᱠᱟᱱ ᱫᱷᱚᱨᱚᱢ ᱡᱟᱭᱜᱟ ᱠᱚᱨᱮ ᱪᱟᱞᱟᱣ ᱠᱟᱛᱮ ᱮᱱᱮᱡ ᱥᱮᱨᱮᱧ ᱟᱵᱚᱱ ᱚᱱᱛᱮ ᱫᱚ ᱵᱟᱠᱚ ᱪᱟᱞᱟᱜᱼᱟ᱾